ᱦᱮᱞᱳ ᱦᱮᱸ ᱡᱚᱦᱟᱨ ᱜᱮ ᱜᱚᱝᱠᱮ ᱾
ᱦᱮᱸ ᱡᱚᱦᱟᱨ ᱜᱮ ᱾
ᱦᱮᱸ ᱛᱚᱵᱮ ᱜᱚᱝᱠᱮ ᱪᱮ ᱠᱟ ᱜᱮ ᱢᱚᱡᱽ ᱵᱟᱲᱟ ᱦᱮᱱᱟᱜ ᱵᱮᱱ ᱛᱮ?
ᱦᱮᱸ ᱢᱚᱡᱽ ᱵᱟᱲᱟ ᱜᱮ ᱾ ᱟᱢ ᱜᱮ ᱚᱠᱟ ᱞᱮᱠᱟ?
ᱟᱹᱞᱤᱧ ᱦᱚᱸ ᱜᱚᱝᱠᱮ ᱱᱟᱯᱟᱭ ᱵᱟᱲᱟ ᱜᱮ ᱦᱮᱱᱟᱜ ᱞᱤᱧᱟᱹ ᱾ ᱛᱚ ᱜᱚᱝᱠᱮ ᱡᱚᱢ ᱵᱟᱲᱟ ᱫᱚ ᱦᱩᱭᱱᱟ ᱥᱮ ᱵᱟᱝ?
ᱦᱮᱸ ᱡᱚᱢ ᱵᱟᱲᱟ ᱦᱩᱭ ᱠᱟᱛᱮ ᱦᱚᱜ-ᱚᱭ ᱜᱤᱛᱤᱡ ᱦᱩᱭᱩᱜ ᱞᱟᱹᱜᱤᱫ
ᱚ ᱟᱪᱪᱷᱟ ᱜᱚᱝᱠᱮ ᱱᱟᱯᱟᱭ ᱜᱮ ᱛᱟᱦᱚᱞᱮ ᱛᱚ ᱜᱚᱢᱠᱮ ᱛᱚᱵᱮ ᱟᱯᱮ ᱥᱮᱫ ᱪᱮᱠᱟ ᱫᱟᱜ ᱡᱟᱯᱩᱫ ᱜᱚᱢᱠᱮ
ᱫᱟᱜ ᱡᱟᱹᱯᱩᱫ ᱫᱚ ᱱᱤᱛᱟᱹ ᱟᱹᱣᱨᱤ ᱫᱟᱜᱟᱭ ᱦᱮᱸ ᱫᱤᱱᱟᱹᱢᱟᱱ ᱫᱚᱭ ᱫᱟᱜ ᱞᱮᱫ ᱜᱮᱭᱟ
ᱦᱮᱸ
ᱟᱯᱮ ᱥᱮᱫ ᱚᱠᱟᱞᱮᱠᱟ
ᱜᱚᱢᱠᱮ ᱟᱞᱮᱥᱮᱫ ᱫᱚ ᱫᱟᱜ ᱡᱟᱯᱩᱫᱟᱭ ᱜᱚᱝᱠᱮ ᱦᱤᱱᱟᱹ ᱧᱚᱜ ᱠᱟᱹᱴᱤᱡ ᱰᱩᱞᱩᱝ ᱮ ᱫᱟᱜ ᱞᱮᱫᱟᱭ ᱮᱱᱟᱝ ᱱᱤᱛᱚᱜ ᱫᱚ ᱫᱟᱜ ᱫᱚ ᱵᱟᱹᱱᱩᱜ-ᱟ ᱛᱚ ᱜᱚᱝᱠᱮ ᱟᱯᱮ ᱠᱚᱫᱚ ᱜᱚᱝᱠᱮ ᱤᱭᱟᱹ ᱠᱚᱫᱚ ᱦᱩᱲᱩ ᱠᱚᱫᱚᱯᱮ ᱨᱚᱦᱚᱭᱫᱟ ᱥᱮ ᱵᱟᱝ ᱜᱚᱝ
ᱟᱹᱣᱨᱤ ᱟᱹᱣᱨᱤ ᱦᱩᱲᱩ ᱠᱚᱫᱚ ᱟᱹᱣᱨᱤ ᱦᱚᱜᱼᱚᱭ ᱵᱷᱤᱛᱟᱹ ᱠᱚ ᱢᱟᱜ ᱦᱩᱭᱩᱜ ᱠᱟᱱᱟ ᱢᱮᱱᱫᱚ ᱯᱤᱰᱟᱹ
ᱦᱩᱸ ᱾
ᱦᱩᱸ ᱜᱟᱹᱪᱷᱤ ᱠᱚᱫᱚ ᱦᱟᱨᱟᱣ ᱠᱟᱱᱟ ᱠᱟᱹᱴᱩᱵ ᱠᱷᱚᱱ ᱫᱚ ᱠᱟᱹᱴᱤᱡ ᱢᱟᱨᱟᱝ ᱧᱚᱜ ᱟᱠᱟᱱᱟ ᱟᱯᱮ ᱥᱮᱫ ᱚᱠᱟ ᱞᱮᱠᱟ
ᱚ ᱟᱞᱮ ᱥᱮᱫ ᱦᱚᱸ ᱚᱱᱠᱟ ᱜᱤ ᱜᱟᱹᱪᱷᱤ ᱠᱚᱫᱚ ᱦᱟᱨᱟᱜ ᱠᱟᱦᱟᱸ ᱠᱮᱵᱚᱞ ᱟᱫᱚ ᱠᱷᱮᱛ ᱠᱚ ᱥᱤ ᱦᱤᱭᱩᱜ ᱠᱟᱱᱟ ᱠᱷᱮᱛ ᱠᱷᱮᱛ ᱠᱚ ᱥᱤ ᱦᱩᱭ ᱠᱟᱛᱮ ᱯᱤᱰᱟᱹ ᱠᱚ ᱡᱟᱜ ᱦᱩᱭᱩᱜ ᱠᱟᱱᱟ
ᱟᱪᱪᱷᱟ ᱛᱚ ᱜᱚᱝᱠᱮ ᱛᱚᱵᱮ ᱟᱯᱮ ᱥᱮ ᱫᱚ ᱵᱤᱨ ᱵᱩᱨᱩ ᱢᱮᱱᱟᱜ ᱟᱥᱮ ᱵᱟᱝ ᱜᱚᱝᱠᱮ
ᱵᱟᱝᱟ ᱱᱚᱝᱠᱟ ᱵᱤᱨ ᱵᱩᱨᱩ ᱫᱚ ᱚᱱᱠᱟ ᱫᱚ ᱵᱟᱹᱱᱩᱜᱼᱟ ᱵᱚᱨᱚᱝ ᱵᱟᱜᱟᱱ ᱠᱚ ᱠᱤᱪᱷᱩ ᱢᱮᱱᱟᱜᱼᱟ ᱩᱞ ᱵᱟᱜᱟᱱ ᱠᱟᱭᱨᱟ ᱵᱟᱜᱟᱱ ᱦᱚᱜ-ᱚᱱᱠᱟ
ᱛᱚ ᱜᱚᱝᱠᱮ ᱟᱯᱮ ᱫᱚ ᱠᱟᱭᱨᱟ ᱠᱚᱯᱮ ᱪᱟᱥ ᱵᱟᱲᱟᱭᱟ ᱥᱮ ᱩᱞ ᱵᱟᱜᱟᱱ ᱠᱚᱯᱮ ᱪᱟᱥᱟ ᱚᱠᱟ ᱜᱚᱝᱠᱮ
ᱠᱟᱭᱨᱟ ᱫᱚ ᱪᱟᱥ ᱵᱟᱲᱟ ᱫᱚ ᱦᱩᱭᱩᱜ ᱜᱮᱭᱟ ᱫᱚ ᱩᱱᱟᱹᱜ ᱫᱚ ᱵᱟᱝᱟ
ᱦᱮᱸ
ᱟᱯᱮ ᱟᱯᱮᱥᱮᱫ ᱫᱚ ᱪᱮᱫᱠᱟ ᱪᱟᱥᱵᱟᱥ ᱠᱚᱫᱚ ᱚᱠᱟᱞᱮᱠᱟ
ᱜᱚᱝᱠᱮ ᱟᱞᱮᱥᱮᱫ ᱫᱚ ᱟᱭᱢᱟ ᱨᱚᱠᱚᱢ ᱪᱟᱥᱟᱠᱚ ᱡᱮᱢᱚᱱ ᱩᱞᱩ ᱠᱚ ᱪᱟᱥ ᱜᱮᱭᱟ ᱩᱞ ᱦᱚᱸ ᱵᱟᱜᱟᱱ ᱱᱟᱜ ᱩᱱᱠᱩ ᱤᱭᱮ ᱪᱟᱥᱟᱠᱚ ᱠᱚᱫᱚ ᱟᱨ ᱱᱮᱛᱟᱨ ᱟᱫᱚ ᱦᱩᱲᱩ ᱠᱩᱫᱩ ᱠᱩ ᱚᱱᱛᱮ ᱫᱚ ᱦᱩᱲᱩ ᱫᱚᱠᱚ ᱨᱚᱦᱚᱭᱟ ᱟᱨ ᱚᱱᱮ ᱚᱱᱟ ᱞᱟᱦᱟ ᱨᱮᱫᱚ ᱯᱟᱴ ᱞᱮ ᱪᱟ ᱯᱟᱴ ᱠᱩᱠᱩ ᱪᱟᱥᱟ ᱚᱱᱟ ᱚᱱᱟ ᱞᱟᱦᱟ ᱨᱮᱫᱚ ᱟᱨᱦᱚᱸ ᱟᱹᱞᱩᱠᱚ ᱪᱟᱥᱟ
ᱟᱪᱪᱷᱟ ᱟᱪᱪᱷᱟ ᱛᱟᱨᱢᱟᱱᱮ ᱥᱟᱱᱟᱢᱟᱜ ᱜᱤ ᱞᱟᱹᱭ ᱜᱟᱱᱚᱜᱼᱟ ᱛᱚ ᱪᱟᱥᱵᱟᱥ ᱫᱚ ᱦᱩᱭᱩᱜ ᱜᱮᱭᱟ ᱟᱯᱮᱥᱮᱫ ᱫᱚ
ᱦᱮᱸ ᱥᱟᱱᱟᱢᱟᱜ ᱜᱮ ᱦᱩᱭᱩᱜ ᱜᱮᱭᱟ
ᱟᱪᱪᱷᱟ ᱟᱪᱪᱷᱟ ᱩᱞ ᱤᱫᱤ ᱠᱟᱛᱮᱫ ᱜᱮ ᱠᱟᱹᱴᱤᱡ ᱛᱟᱦᱞᱮᱧ ᱠᱩᱞᱤ ᱢᱮ ᱞᱮ
ᱟᱪᱪᱷᱟ ᱴᱷᱤᱠ ᱜᱮᱭᱟ ᱞᱟᱹᱭ ᱵᱮᱱ ᱾
ᱟᱪᱪᱷᱟ ᱩᱞ ᱫᱚ ᱚᱠᱟ ᱞᱮᱠᱟ ᱯᱮ ᱪᱟᱥ ᱫᱟ ᱢᱟᱥᱮ ᱠᱟᱹᱴᱤᱡ ᱢᱟᱨᱟᱝ ᱧᱚᱜ ᱛᱮ ᱠᱟᱹᱴᱤᱡ ᱞᱟᱹᱭ ᱛᱟᱵᱚᱱ ᱢᱮ ᱥᱮ
ᱟᱪᱪᱷᱟ ᱜᱚᱝᱠᱮ ᱩᱞ ᱫᱚ ᱦᱩᱭᱩᱜ ᱠᱟᱱᱟ ᱫᱟᱨᱮ ᱱᱟᱜ ᱡᱮᱴᱟ ᱮᱥᱯᱨᱮ ᱦᱩᱭᱩᱜᱼᱟ᱾
ᱟᱪᱪᱷᱟ
ᱵᱟᱨᱯᱮ ᱫᱷᱚᱢ ᱮᱥᱯᱨᱮ ᱦᱤᱭᱳᱜᱼᱟ ᱢᱤᱫ ᱫᱷᱟ ᱫᱚ ᱡᱚ ᱞᱟᱹᱜᱤᱜ ᱛᱮ ᱵᱟᱦᱟᱜᱼᱟ᱾ ᱚᱱᱟ ᱵᱟᱦᱟ ᱞᱟᱹᱜᱤᱫ ᱜᱤᱫ ᱛᱮ ᱮᱥᱯᱨᱮ ᱦᱩᱭᱩᱜᱼᱟ ᱵᱟᱦᱟ ᱠᱮᱛᱮᱜ ᱠᱟᱹᱴᱤᱡ ᱟᱨ ᱢᱤᱫ ᱫᱷᱟᱣ ᱮᱥᱯᱨᱮᱭ ᱦᱩᱭᱩᱜᱼᱟ᱾ ᱡᱟᱛᱮᱜ ᱚᱱᱟ ᱵᱟᱦᱟ ᱡᱟᱛᱮᱜ ᱠᱮᱴᱮᱡᱚᱜ ᱛᱮ ᱢᱚᱥ ᱛᱮ ᱥᱟᱜᱮᱱᱚᱜ ᱢᱟ ᱚᱱᱟ ᱤᱭᱟᱹᱛᱮ ᱟᱨ ᱠᱟᱹᱴᱤᱡ ᱡᱚᱜᱼᱟ ᱤᱱ ᱡᱚᱠᱷᱚᱡ ᱠᱟᱹᱴᱤᱡ ᱟᱨᱦᱚᱸ ᱤᱭᱟᱹᱭ ᱦᱩᱭᱩᱜᱼᱟ᱾ ᱮᱥᱯᱨᱮ ᱦᱩᱭᱩᱜ-ᱟ ᱡᱟᱛᱮ ᱡᱚ ᱡᱟᱛᱮ ᱠᱮᱴᱮᱡᱚᱜ ᱡᱟᱛᱮ ᱡᱚ ᱡᱟᱛᱮ ᱠᱮᱴᱮᱡᱚᱜ ᱢᱟ ᱟᱨ ᱡᱚ ᱩᱞ ᱡᱚ ᱢᱟᱨᱟᱝ ᱠᱮᱛᱮᱡ ᱡᱟᱛᱮ ᱟᱨ ᱢᱤᱫᱫᱷᱟᱣ ᱮᱥᱯᱨᱮᱭᱟ ᱤᱱ ᱡᱚᱠᱷᱚᱱ ᱫᱚ ᱟᱞᱚ ᱟᱞᱚ ᱡᱟᱛᱮ ᱛᱤᱡᱩᱭ ᱢᱟ᱾ ᱥᱮ ᱡᱮᱪᱟ ᱚᱱᱟ ᱡᱮᱪᱟ ᱩᱞ ᱨᱮᱭᱟᱜ ᱰᱚᱜᱽ ᱡᱮᱛᱮ ᱛᱟᱦᱮᱸ ᱜᱚᱸᱰᱟ ᱛᱮᱜ ᱡᱟᱛᱮ ᱚᱱᱟ ᱡᱟᱛᱮ ᱟᱞᱚ ᱟᱞᱚᱣ ᱜᱚᱥᱚᱜ ᱢᱟ᱾
ᱚᱱᱟ ᱠᱷᱟᱹᱛᱤᱨ ᱠᱚ ᱥᱯᱨᱮᱭᱟ᱾
ᱟᱪᱪᱷᱟ ᱟᱨ ᱪᱮᱫ ᱩᱞ ᱠᱚ ᱪᱟᱥᱚᱜ ᱜᱮᱭᱟ ᱢᱤᱫᱵᱟᱨ ᱧᱩᱛᱩᱢᱮᱢ ᱞᱟᱹᱭᱟᱜ ᱠᱷᱟᱱ ᱫᱚ ᱱᱟᱯᱟᱭᱚᱜ ᱜᱮᱭᱟ?
ᱦᱮᱸ ᱩᱞ ᱪᱟᱥ ᱫᱚ ᱦᱩᱭᱩᱜᱼᱟ ᱟᱭᱢᱟ ᱨᱚᱠᱚᱢ ᱡᱮᱢᱚᱱ ᱦᱩᱭᱩᱜᱼᱟ ᱞᱚᱠ ᱠᱚᱱᱟ, ᱞᱮᱸᱜᱲᱟ, ᱯᱷᱩᱡᱞᱤ, ᱠᱚᱞᱚᱢ ᱩᱞ᱾
ᱟᱪᱪᱷᱟ
ᱦᱩᱸ
ᱟᱪᱷᱟ ᱵᱟᱹᱲᱛᱤ ᱫᱚ ᱪᱮᱫ ᱩᱞ ᱫᱚᱢᱮ ᱯᱷᱮᱢᱟᱥ ᱛᱟᱯᱮᱭᱟ ᱚᱱᱛᱮ ᱟᱨᱠᱤ ᱫᱚᱢᱮ ᱧᱩᱛᱩ ᱢᱟᱱᱟᱜ ᱠᱟᱱᱟ ᱩᱞ?
ᱧᱩᱛᱩᱢ ᱟᱫᱚ ᱦᱳᱭᱳᱜ ᱠᱟᱱᱟ ᱞᱮᱝᱲᱟ ᱟᱨ ᱯᱷᱩᱡᱽᱞᱤ᱾
ᱟᱪᱷᱟ ᱫᱟᱢ ᱠᱚᱫᱚ ᱠᱮᱡᱤ ᱯᱩᱛᱷᱮ ᱚᱠᱟ ᱞᱮᱠᱟ ᱛᱟᱦᱮᱱ ᱜᱮᱭᱟ?
ᱠᱤᱡᱤ ᱯᱩᱛᱤ ᱜᱚᱝᱠᱮ ᱱᱮᱛᱟᱨ ᱫᱚ ᱚᱝᱠᱟ ᱟᱞᱮ ᱥᱮᱫ ᱫᱚ ᱵᱮᱥᱤᱨ ᱵᱷᱟᱜᱽ ᱜᱮ ᱡᱟᱹᱥᱛᱤ ᱫᱚ ᱵᱟᱦᱨᱮ ᱫᱤᱥᱚᱢ ᱩᱞᱩᱠ ᱤᱫᱤ ᱵᱮᱯᱟᱨ ᱴᱟᱜ ᱦᱩᱭᱩᱜ ᱠᱟᱱᱟ ᱠᱮᱨᱮᱛᱷ ᱛᱚ ᱠᱚᱢᱯᱟᱱᱤ ᱠᱚᱢᱯᱟᱱᱤ ᱠᱚ ᱮᱢᱟᱣ ᱠᱚᱣᱟ ᱛᱚ ᱛᱤᱦᱤᱧ ᱥᱟᱵ ᱠᱟᱜ ᱟᱵᱮᱱ ᱠᱮᱨᱮᱰ ᱦᱤᱥᱟᱹᱵ ᱛᱮ ᱥᱟᱠᱟᱜ ᱵᱮᱱ ᱟᱵᱮᱱ ᱤᱧ ᱢᱤᱫ ᱥᱚ ᱫᱩᱥᱚ ᱠᱷᱩᱴᱤ ᱜᱚᱫ ᱦᱩᱭᱩᱜᱼᱟ ᱚᱱᱟ ᱠᱷᱤᱨᱮᱰ ᱨᱮᱠᱚ ᱥᱟᱡᱟᱣ ᱟᱠᱚ ᱢᱚᱸᱡᱽ ᱜᱮ᱾ ᱥᱟᱡᱟᱣ ᱠᱟᱛᱮᱜ ᱜᱟᱹᱰ ᱨᱮ ᱜᱞᱳᱰ ᱠᱟᱛᱮᱫ ᱚᱱᱟ ᱫᱚ ᱦᱟᱱᱛᱮ ᱵᱟᱨᱦᱮ ᱫᱤᱥᱚᱢ ᱠᱚ ᱤᱫᱤ
ᱵᱩᱡᱷᱟᱹᱣ ᱵᱩᱡᱷᱟᱹᱣ ᱜᱚᱝᱠᱮ᱾
ᱦᱩᱸ
ᱟᱪᱪᱷᱟ ᱟᱹᱰᱤ ᱱᱟᱯᱟᱭ᱾
ᱩᱸ ᱱᱟᱯᱟᱭ ᱜᱮ᱾
ᱟᱪᱪᱷᱟ ᱜᱚᱝᱠᱮ ᱟᱯᱮ ᱥᱮᱫ ᱢᱟᱱᱮ ᱟᱵᱤᱱᱟᱜ ᱠᱤ ᱱᱚᱝᱠᱟ ᱵᱟᱜᱟᱱ ᱠᱚ ᱢᱮᱱᱟᱜᱼᱟ ᱥᱮ ᱪᱮᱫ ᱠᱟ?
ᱟᱞᱮ ᱠᱚᱣᱟᱜ ᱵᱟᱜᱟᱱ ᱫᱚ ᱜᱚᱝᱠᱮ ᱟᱯᱟᱛᱚᱛᱚ ᱵᱟᱹᱱᱩᱜᱼᱟ ᱚᱲᱟᱜ ᱵᱟᱜᱟᱱ ᱨᱮ ᱜᱮ ᱧᱮᱞ ᱵᱟᱲᱟᱭ ᱦᱩᱭᱩᱜ ᱠᱟᱱᱟ ᱡᱚᱢ ᱵᱟᱲᱟᱭ ᱦᱩᱭᱩᱜ ᱠᱟᱱᱟ᱾
ᱟᱪᱪᱷᱟ ᱟᱪᱪᱷᱟ ᱢᱟᱱᱮ ᱠᱟᱹᱢᱤ ᱫᱚ ᱵᱤᱱ ᱠᱟᱹᱢᱤ ᱵᱟᱲᱟᱭᱟ ᱛᱟᱹᱭ ᱛᱚ? ᱟᱪᱪᱷᱟ ᱟᱹᱰᱤ ᱱᱟᱯᱟᱭ ᱫᱟᱨᱮ ᱫᱮᱡ ᱠᱚᱫᱚ ᱛᱟᱦᱞᱮ ᱫᱚᱵᱤᱱ ᱵᱟᱲᱟᱭ ᱜᱮᱭᱟ?
ᱦᱮᱸ ᱫᱟᱨᱮ ᱫᱮᱜ ᱠᱚᱫᱚᱧ ᱵᱟᱲᱟᱭ ᱜᱮᱭᱟ᱾
ᱟᱪᱪᱷᱟ ᱟᱪᱪᱷᱟ
ᱟᱪᱪᱷᱟ ᱪᱮᱫ ᱠᱟ ᱢᱮᱱ ᱫᱚ ᱚᱱᱟ ᱨᱮ ᱪᱮᱫ ᱞᱮᱠᱟ ᱯᱚᱭᱥᱟ ᱠᱚ ᱦᱩᱭᱩᱜ ᱛᱟᱵᱤ ᱱᱟ ᱥᱮ ᱚᱠᱟ ᱞᱮᱠᱟ ᱯᱚᱭᱥᱟ ᱠᱚ ᱮᱢᱟ ᱯᱮᱭᱟ ᱢᱟᱥᱮ ᱠᱟᱹᱴᱤᱡ ᱢᱟᱨᱟᱝ ᱧᱚᱜ ᱛᱮ ᱠᱟᱹᱴᱤᱡ ᱞᱟᱹᱭ ᱵᱤᱱ ᱥᱮ?
ᱯᱩᱭᱥᱟᱹ ᱠᱟᱢᱟᱣ ᱵᱚᱞ ᱛᱮ ᱜᱚᱢᱠᱮ ᱚᱱᱟ ᱨᱮᱫᱚ ᱫᱤᱱ ᱢᱚᱡᱩ ᱨᱤ ᱠᱟᱹᱢᱤ ᱪᱟᱞᱟᱣ ᱦᱩᱭ ᱵᱟᱲᱟᱜ ᱜᱮᱭᱟ᱾ ᱯᱟᱸᱥᱚ ᱴᱟᱠᱟ ᱫᱤᱱ ᱪᱟᱞᱟᱜᱼᱟ ᱪᱮᱠᱟ ᱫᱤᱱ ᱦᱤᱥᱟᱹᱵ ᱛᱮ ᱡᱮᱢᱚᱱ ᱫᱤᱱ ᱦᱤᱥᱟᱹᱵ ᱛᱮ ᱡᱮᱢᱚᱱ ᱵᱚᱪᱷᱚᱨ ᱵᱚᱪᱷᱚᱨ ᱨᱮᱰ ᱫᱚ ᱡᱟᱹᱥᱛᱤ ᱟ ᱜᱚᱝᱠᱮ᱾ ᱡᱮᱢᱚᱱ ᱱᱤᱭᱟᱹ ᱵᱚᱪᱷᱚᱨ ᱨᱮᱭᱟᱜ ᱨᱮᱰ ᱫᱚ ᱛᱟᱦᱮᱸ ᱠᱟᱱᱟ ᱯᱟᱸᱥᱥᱚ ᱠᱩᱲᱤ ᱴᱟᱠᱟ᱾
ᱟᱪᱪᱷᱟ
ᱦᱮᱸ
ᱵᱟᱦ ᱟᱹᱰᱤ ᱱᱟᱯᱟᱭ᱾
ᱦᱮᱸ
ᱟᱞᱮ ᱥᱮᱫ ᱫᱚ ᱦᱜ ᱵᱟᱜᱟᱱ ᱠᱚᱫᱚ ᱢᱮᱱᱟᱜᱼᱟ, ᱮ ᱚᱱᱠᱟ ᱢᱟᱨᱟᱝ ᱢᱟᱨᱟᱝ ᱫᱚ ᱵᱟᱝᱼᱟ᱾
ᱵᱟᱹᱲᱛᱤ ᱠᱟᱭ ᱛᱮᱫᱚ ᱪᱟᱥ ᱵᱟᱥ ᱨᱮ ᱜᱮ ᱵᱟᱹᱲᱛᱤ ᱚᱱᱟ ᱛᱮᱦᱚᱵ ᱠᱟᱛᱮᱫ ᱜᱮ ᱛᱟᱦᱮᱱ ᱦᱩᱭᱩᱜ ᱜᱮᱭᱟ᱾
ᱚ ᱟᱪᱪᱷᱟ
ᱪᱟᱥ ᱵᱟᱥ ᱫᱚ ᱱᱚᱜᱼᱚᱭ ᱡᱟᱦᱟᱸ ᱥᱚᱵᱡᱤ ᱠᱚᱵᱚᱱ ᱧᱮᱞᱮᱫ ᱦᱟᱹᱨᱭᱟᱹᱲ ᱥᱚᱵᱡᱤ᱾ ᱡᱷᱤᱸᱜᱟᱹ ᱯᱚᱴᱚᱞ ᱦᱮᱸ ᱱᱚᱣᱟ ᱠᱚ ᱥᱚᱵ ᱜᱮ᱾ ᱟᱯᱱᱟᱨ ᱠᱚ ᱦᱚᱸ ᱨᱚᱦᱚᱭ ᱫᱚ ᱦᱩᱭᱩᱜ ᱜᱮᱭᱟ᱾ ᱟᱹᱰᱤ ᱱᱟᱯᱟᱭ ᱱᱚᱣᱟ ᱠᱟᱛᱮ ᱜᱮ ᱡᱤᱭᱚᱱ ᱠᱚᱫᱚ, ᱱᱚᱝᱠᱟ ᱯᱟᱨᱚ ᱢᱚᱜ ᱠᱟᱱᱟ ᱦᱮᱸ ᱦᱮᱸ ᱴᱷᱤᱠ ᱴᱷᱤᱠ᱾
ᱟᱪᱪᱷᱟ ᱟᱪᱪᱷᱟ ᱱᱟᱯᱟᱭ ᱜᱮ᱾
ᱟᱪᱪᱷᱟ ᱜᱚᱝᱠᱮ ᱛᱟᱦᱚ ᱞᱮ ᱟᱯᱮ ᱥᱮᱫ ᱠᱚ ᱠᱚᱞᱚᱢ ᱜᱮᱭᱟ ᱠᱚ ᱩᱞ?
ᱠᱚᱞᱚᱢ ᱜᱚᱝᱠᱮ ᱴᱟᱜ ᱵᱟᱹᱞᱤᱧ ᱵᱩᱡᱷᱟᱹᱣ ᱞᱮᱫ ᱟᱨ ᱠᱟᱹᱴᱤᱡ ᱫᱚᱦᱲᱟ ᱛᱮᱵᱮᱱ ᱞᱟᱹᱭ ᱞᱮᱠᱷᱟᱡ᱾
ᱠᱚᱞᱚᱢ ᱢᱮᱱᱫᱚ ᱠᱟᱹᱴᱤᱡ ᱦᱟᱱᱤᱧ ᱧᱮᱞ ᱫᱚᱧ ᱧᱮᱞ ᱵᱟᱲᱟ ᱟᱠᱟᱫ ᱜᱮᱭᱟ ᱱᱟᱥᱮ ᱱᱟᱥᱮ᱾ ᱢᱤᱫᱴᱟᱝ ᱫᱟᱨᱮ ᱢᱚᱱᱮ ᱠᱟᱜ ᱵᱤᱱ ᱦᱟᱨᱟᱜ ᱠᱟᱱᱟ ᱠᱟᱹᱴᱤᱡ ᱨᱮ᱾ ᱟᱫᱚ ᱰᱚᱜᱽ ᱛᱮ ᱠᱟᱹᱴᱤᱡ ᱠᱚ ᱜᱮᱫ ᱟᱫᱟ ᱟᱨ ᱮᱴᱟᱜ ᱢᱤᱫᱴᱟᱝ ᱡᱚ ᱫᱟᱨᱮ ᱚᱱᱟ ᱠᱚ ᱵᱟᱹᱭᱥᱟᱹᱣ
ᱚ ᱚᱱᱠᱟ ᱚ ᱚᱱᱠᱟ ᱚᱱᱟ ᱜᱚᱝᱠᱮ ᱚᱱᱟ ᱠᱚᱫᱚ ᱠᱚ ᱠᱚᱨᱟᱣ ᱵᱟᱲᱟᱭ ᱜᱮᱭᱟ ᱜᱚᱝᱠᱮ᱾
ᱚᱱᱟ ᱫᱚ ᱟᱯᱮ ᱥᱮᱫ ᱫᱚ ᱚᱠᱟᱞᱮᱠᱟ ᱠᱚ ᱢᱮᱱᱟ᱾ ᱚᱱᱟ ᱫᱚ ᱤᱧᱢᱟ ᱠᱚᱞᱚᱢ ᱤᱧ ᱢᱮᱱ ᱠᱮᱫ᱾
ᱜᱚᱝᱠᱮ ᱟᱞᱮ ᱥᱮᱫ ᱫᱚ ᱚᱱᱟ ᱠᱟᱹᱴᱤᱡ ᱫᱚᱫᱚ ᱩᱱᱟᱹ ᱵᱟᱝ ᱪᱚᱨᱪᱟ ᱦᱩᱭ ᱠᱟᱱᱟ ᱛᱚ᱾ ᱵᱟᱜᱟᱱ ᱨᱮ ᱟᱞᱮ ᱵᱟᱜᱟᱱ ᱨᱮᱭᱟᱜ ᱠᱟᱹᱴᱤᱡ ᱚᱱᱟ ᱫᱚ ᱚᱱᱟ ᱫᱚ ᱪᱮᱫ ᱞᱟᱹᱭ ᱜᱟᱱᱚᱜᱼᱟ ᱵᱚᱞᱛᱮ ᱡᱳᱲᱟᱭ ᱟᱠᱚ ᱥᱮ ᱡᱳᱲᱣᱟ ᱦᱮᱸ
ᱵᱟᱦ ᱟᱹᱰᱤ ᱱᱟᱯᱟᱭ
ᱛᱚ ᱜᱚᱝᱠᱮ ᱛᱚᱵᱮ ᱟᱯᱮ ᱥᱮᱫ ᱫᱚ ᱱᱮᱛᱟᱨ ᱫᱚ ᱠᱷᱟᱹᱞᱤ ᱦᱩᱲᱩ ᱜᱮᱠᱚ ᱪᱟᱥᱟ ᱜᱚᱝᱠᱮ?
ᱦᱮᱸ ᱦᱩᱲᱩ ᱟᱹᱰᱤ ᱠᱟᱡᱟᱠ ᱦᱩᱭᱩᱜᱼᱟ᱾ ᱮ ᱱᱚ ᱛᱮ ᱜᱟᱰᱟ ᱫᱟᱜ ᱮᱢ ᱢᱮᱱ, ᱡᱟᱦᱟᱸ ᱫᱟᱹᱢᱩᱫᱚᱨ ᱡᱟᱦᱟᱸ ᱚᱱᱟ ᱱᱟᱹᱭ ᱨᱮᱱᱟᱜ ᱫᱟᱜ ᱛᱮᱞᱮ ᱪᱟᱥ ᱟᱢ ᱡᱟᱹᱛᱤ ᱟᱨ ᱢᱤᱱᱤ ᱠᱚᱦᱚᱸ ᱢᱮᱱᱫᱚ ᱥᱮᱞᱚ ᱠᱚᱦᱚᱸ ᱢᱮᱱᱟᱜᱼᱟ᱾ ᱰᱤᱯᱴᱤ ᱠᱚᱞ ᱠᱚ ᱱᱚᱜ ᱱᱚᱝᱠᱟ ᱠᱟᱛᱮᱜ ᱜᱮ ᱪᱟᱥ ᱠᱚᱫᱚ ᱟᱹᱰᱤ ᱵᱷᱟᱹᱜᱤ ᱵᱚᱨᱚᱱ ᱥᱟᱞᱟᱜ ᱜᱮ ᱦᱩᱭᱩᱜᱼᱟ᱾ ᱟᱹᱰᱤ ᱠᱟᱡᱟᱠ ᱥᱟᱺᱦᱤᱡ ᱟᱪᱪᱷᱟ ᱟᱯᱮᱥᱮᱫ ᱫᱚ ᱪᱮᱫ ᱞᱮᱠᱟ ᱦᱩᱲᱩ ᱪᱟᱥ ᱫᱚ? ᱪᱮᱫ ᱨᱮᱯᱮ ᱰᱤᱯᱮᱱᱰ ᱢᱮᱱᱫᱚ ᱫᱟᱜ ᱫᱚ ᱚᱠᱟ ᱠᱷᱚᱱ ᱯᱮ ᱟᱹᱜᱩᱭᱟ?
ᱦᱳᱭ ᱡᱮᱴᱟ ᱜᱚᱝᱠᱮ ᱟᱵᱮᱱ ᱵᱤᱱ ᱞᱟᱹᱭ ᱠᱮᱫ ᱟᱞᱮᱥᱮᱫ ᱫᱚᱠᱚ ᱢᱮᱛᱟᱜᱼᱟ, ᱚᱱᱟ ᱫᱚ ᱢᱟᱨᱥᱟᱞ ᱠᱚ ᱢᱮᱛᱟᱜᱼᱟ ᱾ᱡᱮᱴᱟ ᱟᱵᱮᱱ ᱵᱤᱱ ᱞᱟᱹᱭ ᱠᱮᱫᱟ ᱥᱮᱞᱚ᱾ ᱱᱚᱣᱟ ᱫᱚ ᱟᱞᱮ ᱥᱮᱫ ᱫᱚ ᱢᱟᱨᱥᱟᱞ ᱠᱚ ᱢᱮᱛᱟᱜᱼᱟ᱾ ᱦᱮᱸ ᱚᱱᱟ ᱢᱟᱨᱥᱟᱞ ᱫᱟᱜ ᱛᱮ ᱥᱮ ᱱᱚᱜᱼᱚᱭ ᱡᱮᱠᱟ ᱱᱚᱜᱼᱚᱭ ᱟᱵᱚᱱ ᱫᱟᱜ ᱡᱟᱹᱲᱤ ᱪᱟᱸᱫᱳ ᱵᱚᱸᱜᱟᱭ ᱮᱢᱟᱵᱚᱱ ᱠᱟᱱ᱾ ᱚᱱᱟ ᱪᱟᱥ ᱜᱮᱭᱟ, ᱥᱮᱨᱚᱠᱚᱢ ᱫᱟᱜ ᱡᱟᱹᱲᱤ ᱵᱟᱝ ᱦᱩᱭ ᱞᱮᱱᱠᱷᱟᱱ ᱢᱟᱨᱥᱟᱞ ᱠᱷᱚᱱ ᱜᱮ ᱦᱟᱛᱟᱣ ᱦᱩᱭᱩᱜᱼᱟ᱾
ᱟᱪᱪᱷᱟ ᱛᱟᱦᱚᱞᱮ ᱥᱟᱱᱟᱢᱟᱜ ᱠᱟᱹᱢᱤ ᱜᱮᱛᱚᱵᱤᱱ ᱵᱟᱲᱟᱭᱟ᱾ ᱪᱟᱥᱵᱟᱥ ᱨᱮᱱᱟᱜ ᱢᱮᱱᱫᱚ ᱵᱷᱤᱛᱟᱹ ᱢᱟᱜ ᱠᱷᱚᱱᱛᱮ ᱮᱦᱚᱵ ᱠᱟᱛᱮᱫ ᱦᱩᱲᱩ ᱫᱟᱞ ᱫᱷᱟᱹᱵᱤᱡ,
ᱜᱚᱝᱠᱮ ᱵᱷᱤᱛᱟᱹ ᱢᱟᱜ ᱞᱤᱧ ᱵᱟᱲᱟᱭ ᱜᱮᱭᱟ, ᱦᱩᱲᱩ ᱫᱟᱞ ᱦᱚᱞᱤᱧ ᱵᱟᱲᱟᱭ ᱜᱮᱭᱟ᱾
ᱟᱪᱪᱷᱟ ᱟᱪᱪᱷᱟ ᱦᱩᱲᱩ ᱤᱨᱚᱠᱚᱢ ᱵᱟᱲᱟᱭᱟ ᱥᱮ ᱵᱟᱝᱼᱟ?
ᱦᱩᱲᱩ ᱤᱨ ᱵᱚᱞᱛᱮ ᱫᱚ ᱜᱚᱝᱠᱮ ᱟᱹᱞᱤᱧ ᱫᱚ ᱦᱩᱲᱩ ᱤᱨ ᱵᱩᱡᱷᱟᱹᱣ ᱠᱮᱫᱟ ᱵᱮᱱ ᱠᱩᱠᱞᱤ ᱞᱮᱠᱟ ᱛᱮᱫᱚ ᱞᱤᱧ ᱫᱚᱞᱤᱧ ᱵᱩᱡᱷᱟᱹᱣ ᱠᱮᱫᱟ᱾ ᱡᱮ ᱫᱟᱞ ᱡᱮᱴᱟ ᱜᱮᱫ ᱠᱟᱛᱮᱫ ᱟᱹᱜᱩᱭ ᱦᱩᱭᱩᱜ᱾ ᱡᱮᱴᱟ ᱡᱮᱴᱟ ᱟᱞᱮ ᱫᱚᱞᱮ ᱟᱞᱮ ᱫᱚᱞᱮ ᱢᱮᱛᱟᱜᱼᱟ ᱜᱚᱝᱠᱮ ᱯᱟᱞᱟ ᱦᱩᱲᱩ ᱯᱟᱞᱟ᱾ ᱦᱩᱲᱩ ᱯᱟᱞᱟ ᱚᱱᱟ ᱠᱚ ᱡᱚᱛᱚ ᱜᱮᱞᱤᱧ ᱵᱟᱲᱟᱭ ᱜᱮᱭᱟ᱾ ᱦᱩᱲᱩ ᱫᱟᱞ ᱫᱚᱞᱤᱧ ᱵᱟᱲᱟᱭ ᱜᱮᱭᱟ᱾ ᱡᱮᱴᱟ ᱚᱱᱮ ᱦᱟᱴᱟᱜ ᱛᱮ ᱡᱮᱴᱟ ᱠᱚ ᱤᱣᱤᱨ ᱟᱞᱤᱧ ᱫᱚᱢ ᱞᱤᱧ ᱵᱩᱡᱷᱟᱹᱣ ᱠᱮᱫᱟ ᱦᱟᱴᱟᱜ ᱛᱮ ᱤᱣᱤᱨ᱾ ᱫᱟᱞ ᱵᱟᱲᱟ ᱠᱟᱛᱮ ᱫᱷᱤᱨᱤ ᱠᱟᱛᱮ ᱦᱟᱴᱟᱜ ᱛᱮ ᱵᱟᱯᱮ ᱤᱣᱤᱨ-ᱟ ᱜᱚᱝᱠᱮ᱾
ᱦᱮᱸ ᱦᱮᱸ ᱦᱮᱸ
ᱦᱮᱸ ᱚᱱᱟ ᱜᱮᱵᱮᱱ ᱞᱟᱹᱭ ᱚᱪᱚᱭᱮᱫᱟ ᱛᱚ?
ᱦᱮᱸ ᱟᱞᱤᱧ ᱫᱚᱞᱤᱧ ᱢᱮᱱ ᱫᱟ ᱦᱳᱲᱳ ᱤᱨ, ᱤᱨ ᱢᱮᱱᱮᱫ ᱫᱚ ᱦᱳᱲᱳ ᱵᱟᱠᱚ ᱤᱨᱟ?
ᱦᱮᱸ
ᱵᱩᱡ ᱫᱟᱹᱵᱤᱱ ᱥᱮ ᱵᱟᱝᱟ ᱜᱚᱢᱠᱮ?
ᱟᱵᱤᱱᱟᱜ ᱠᱟᱛᱷᱟ ᱫᱚ ᱠᱟᱹᱴᱤᱡ ᱱᱟᱥᱮᱭᱟᱜ ᱵᱟᱹᱞᱤᱧ ᱵᱩᱡ ᱫᱟ ᱱᱟᱥᱮᱭᱟᱜ᱾
ᱦᱮᱸ ᱦᱮᱸ ᱟᱫᱚ ᱠᱟᱛᱷᱟ ᱠᱟᱛᱷᱟ ᱢᱟ ᱵᱤᱵᱷᱤᱱᱱᱚ ᱡᱟᱭᱜᱟ ᱨᱮᱱᱟᱜ ᱵᱤᱵᱷᱤᱱᱱᱚ ᱠᱟᱱ ᱛᱟᱵᱚᱱᱟ ᱚᱱᱠᱟ ᱴᱷᱤᱠ ᱴᱷᱤᱠ ᱟᱪᱪᱷᱟ ᱱᱚᱣᱟ ᱠᱟᱛᱷᱟ ᱠᱚ ᱪᱤᱠᱟᱹ ᱞᱮᱠᱟᱛᱮ ᱱᱚᱝᱠᱟ ᱟᱵᱚᱱᱟᱜ ᱵᱷᱮᱜᱟᱨᱚᱜ ᱠᱟᱱᱟ? ᱢᱟᱥᱮ ᱱᱚᱣᱟ ᱤᱫᱤ ᱠᱟᱛᱮᱫ ᱪᱮᱫ ᱞᱮᱠᱟ ᱵᱤᱱ ᱩᱭᱦᱟᱹᱨ ᱮᱫᱟ? ᱢᱟᱥᱮ ᱠᱟᱹᱴᱤᱡ ᱞᱟᱹᱭ ᱛᱟᱵᱚᱱ ᱵᱤᱱ᱾
ᱠᱟᱹᱴᱤᱡ ᱜᱚᱝ ᱠᱮ ᱟᱹᱞᱤᱧ ᱫᱚ ᱥᱮᱫᱟᱭ ᱦᱟᱯᱲᱟᱢ ᱟᱵᱚᱨᱮᱱ ᱡᱟᱦᱟᱸᱭ ᱢᱮᱱᱟᱜ ᱠᱚ ᱪᱮᱛᱟ ᱩᱱᱠᱩ ᱟᱭᱢᱟ ᱡᱟᱭᱜᱟ ᱨᱮᱠᱚ ᱵᱷᱟᱜᱽ ᱵᱟᱲᱟ ᱞᱮᱱᱟ᱾ ᱛᱚ ᱟᱭᱢᱟ ᱨᱚᱠᱚᱢ ᱟᱭᱢᱟ ᱡᱟᱭᱜᱟ ᱨᱮ ᱟᱭᱢᱟ ᱨᱚᱠᱚᱢ ᱨᱚᱲ ᱠᱷᱟᱹᱞᱤ ᱟᱵᱚ ᱥᱟᱱᱛᱟᱲ ᱫᱚᱵᱚᱱ ᱢᱤᱫ ᱜᱮᱭᱟ᱾ ᱠᱟᱹᱴᱤᱡ ᱠᱷᱟᱹᱞᱤ ᱨᱚᱲ ᱴᱟᱜ ᱠᱷᱟᱹᱞᱤ ᱱᱟᱥᱮᱭᱟᱜ ᱦᱟᱱᱛᱮᱭᱟᱜ ᱛᱮ ᱜᱚᱝᱠᱮ
ᱦᱩᱸ ᱦᱩᱸ
ᱟᱞᱤᱧ ᱫᱚ ᱱᱚᱣᱟ ᱞᱤᱧ ᱢᱮᱱᱟ᱾
ᱴᱷᱤᱠ ᱴᱷᱤᱠ, ᱦᱩᱸ ᱛᱚᱵᱮ ᱟᱹᱞᱤᱧ ᱦᱚᱸ, ᱴᱷᱤᱠ ᱴᱷᱤᱠ, ᱴᱷᱤᱠ ᱴᱷᱤᱠ ᱦᱮᱸ ᱟᱫᱚ ᱧᱮᱞ ᱵᱮᱱ ᱱᱚᱣᱟ ᱠᱚᱫᱚ ᱢᱮᱱᱫᱚ ᱚᱸᱰᱮᱱᱟᱜ ᱡᱟᱦᱟᱸ ᱵᱷᱟᱥᱟ ᱠᱟᱱᱟ ᱡᱮᱢᱚᱱ ᱟᱞᱮ ᱡᱟᱦᱟᱸ ᱯᱟᱦᱴᱟ ᱨᱮ ᱢᱮᱱᱟᱜ ᱞᱮᱭᱟ ᱢᱮᱱ ᱡᱮᱢᱚᱱ ᱯᱚᱥᱪᱤᱢ ᱵᱟᱝᱞᱟ ᱨᱮᱫᱚ ᱡᱮᱢᱚᱱ ᱡᱟᱦᱟᱸ ᱦᱩᱜᱽᱞᱤ ᱡᱮᱞᱟ ᱦᱮᱸ ᱚᱱᱟ ᱠᱚᱨᱮ ᱫᱚ ᱡᱮᱢᱚᱱ ᱵᱟᱝᱜᱟᱞᱤ ᱵᱟᱹᱲᱛᱤ ᱢᱮᱱᱟᱜ ᱠᱚᱣᱟ, ᱛᱚ ᱵᱟᱝᱜᱟᱞᱤ ᱠᱤᱪᱷᱩ ᱦᱮᱸ ᱢᱮᱥᱟᱜᱼᱟ ᱱᱚᱝᱠᱟ ᱟᱨᱦᱚᱸ ᱡᱟᱦᱟᱸᱭ ᱡᱟᱦᱟᱸᱭ ᱤᱭᱟᱹ ᱛᱳᱢᱟᱨ ᱳᱲᱤᱥᱟ ᱠᱚᱨᱮ,
ᱡᱟᱦᱟᱸᱭ ᱢᱮᱱᱟᱜ ᱳᱲᱤᱭᱟᱹ ᱡᱟᱦᱟᱸ ᱵᱷᱟᱥᱟ ᱛᱟᱠᱚ ᱚᱱᱮ ᱚᱝᱠᱟ ᱫᱚ ᱠᱟᱹᱴᱤᱡ ᱢᱮᱥᱟᱜᱼᱟ ᱾ ᱴᱷᱤᱠ ᱦᱚᱸ ᱱᱚᱝᱠᱟ ᱠᱟ ᱠᱟᱛᱮᱫ ᱜᱮ ᱨᱚᱲ ᱨᱚᱲ ᱠᱚᱦᱚᱸ ᱵᱷᱮᱜᱟᱨᱚᱜ ᱠᱟᱱ ᱛᱟᱵᱚᱱᱟ ᱾
ᱚ ᱦᱳᱭ ᱦᱳᱭ ᱦᱳᱭ ᱟᱹᱰᱤ ᱱᱟᱯᱟᱭ ᱠᱟᱛᱷᱟ ᱵᱮᱱ ᱟᱹᱰᱤ ᱱᱟᱯᱟᱭ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱜᱚᱢᱠᱮ ᱾
ᱴᱷᱤᱠ ᱴᱷᱤᱠ ᱴᱷᱤᱠ
ᱛᱚ ᱜᱚᱢᱠᱮ ᱟᱵᱮᱱ ᱫᱚ ᱪᱮᱫ ᱠᱚᱵᱮᱱ ᱠᱟᱹᱢᱤ ᱵᱟᱲᱟᱭᱟ ᱜᱚᱢᱠᱮ ᱟᱵᱮᱱ?
ᱠᱟᱹᱢᱤ ᱵᱟᱲᱟ ᱠᱚᱫᱚ ᱚᱲᱟᱜ ᱨᱮᱱᱟᱜ ᱜᱮ ᱠᱟᱹᱢᱤ ᱵᱟᱲᱟ ᱠᱚᱫᱚ ᱦᱩᱭᱩᱜ ᱜᱮᱭᱟ ᱱᱚᱝᱠᱟ ᱪᱟᱥ ᱵᱟᱥ ᱨᱮ ᱢᱤᱱᱟᱹᱧᱟ ᱾
ᱦᱳᱭ ᱱᱟᱯᱟᱭ ᱜᱮ ᱾
ᱟᱹᱵᱤᱱ ᱫᱚ ᱪᱮᱫ ᱠᱚᱵᱤᱱ ᱪᱤᱠᱟᱹᱭᱟ?
ᱟᱹᱞᱤᱧ ᱜᱚᱢᱠᱮ ᱚᱲᱟᱜ ᱠᱚᱨᱮᱜ ᱜᱮ ᱠᱟᱹᱢᱤ ᱵᱟᱲᱟᱭᱟᱞᱤᱧ ᱱᱚᱜᱼᱚᱭ ᱫᱤᱱ ᱢᱚᱡᱩᱨᱤ ᱠᱚᱞᱤᱧ ᱠᱟᱹᱢᱤ ᱵᱟᱲᱟᱭᱟ ᱾
ᱟᱪᱪᱷᱟ ᱟᱪᱪᱷᱟ
ᱚᱞᱚᱜ ᱡᱤᱭᱚᱱ ᱫᱚ ᱪᱮᱫᱠᱟ ᱛᱟᱵᱤᱱᱟ ᱢᱮᱱ ᱫᱚᱵᱤᱱ ᱯᱟᱨᱚᱢ ᱠᱮᱫᱟ ᱥᱮ ᱚᱠᱟ ᱞᱮᱠᱟ ᱢᱮᱱᱟᱜ ᱵᱤᱱᱟ ᱴᱟᱪ ᱨᱮ?
ᱚᱞᱚᱜ ᱡᱤᱭᱚᱱ ᱫᱚ ᱜᱚᱢᱠᱮ ᱞᱟᱹᱭᱟᱞᱤᱧ ᱪᱮᱫ ᱞᱤᱧ ᱢᱮᱱᱟ ᱚᱞᱚᱜ ᱡᱤᱭᱚᱱ ᱫᱚ ᱪᱟᱞᱟᱜ ᱠᱟᱱ ᱜᱮᱭᱟ ᱡᱟᱜᱮ ᱾
ᱟᱪᱪᱷᱟ ᱟᱪᱪᱷᱟ ᱢᱟᱱᱮ ᱯᱟᱲᱦᱟᱣ ᱥᱟᱶ ᱥᱟᱶᱛᱮ ᱠᱟᱹᱢᱤ ᱦᱚᱸᱵᱮᱱ ᱠᱟᱹᱢᱤ ᱵᱟᱲᱟᱭᱟ ᱾
ᱦᱳᱭ ᱜᱚᱢᱠᱮ ᱦᱳᱭ ᱾
ᱦᱮᱸ ᱛᱚ ᱟᱹᱰᱤ ᱱᱟᱯᱟᱭ
ᱦᱩᱸ
ᱟᱹᱞᱤᱧ ᱢᱟ ᱚᱞᱚᱜ ᱡᱤᱭᱚᱱ ᱢᱟ ᱛᱟᱦᱮᱸᱠᱟᱱ ᱛᱟᱹᱞᱤᱧ ᱜᱮᱭᱟ ᱢᱮᱱᱠᱷᱟᱱ ᱞᱤᱧ ᱚᱱᱟ ᱠᱚᱫᱚᱞᱤᱧ ᱵᱟᱹᱜᱤ ᱦᱟᱛᱟᱲ ᱟᱠ ᱠᱟᱫᱟ ᱱᱤᱛ ᱫᱚ ᱵᱟᱸᱫᱽ ᱪᱟᱥᱼᱵᱟᱥ ᱨᱮᱜᱮ ᱢᱮᱱᱟᱜ ᱞᱮᱭᱟ ᱾
ᱦᱮᱸ ᱦᱩ ᱦᱩ ᱜᱚᱢᱜᱮ ᱟᱵᱩ ᱧᱮᱞᱵᱮᱱ ᱟᱵᱚ ᱥᱟᱱᱛᱟᱲ ᱠᱚᱲᱟ ᱵᱤᱥᱤᱨ ᱵᱷᱟᱜᱽ ᱜᱮ ᱟᱵᱚ ᱫᱚ ᱴᱟᱠᱟ ᱯᱩᱭᱥᱟᱹ ᱚᱵᱷᱟᱵ ᱛᱮ ᱵᱤᱥᱤᱨ ᱵᱷᱟᱜᱽ ᱜᱮ ᱚᱞᱚᱜ ᱯᱟᱲᱦᱟᱜ ᱡᱤᱭᱚᱱ ᱵᱟᱹᱜᱤ ᱫᱟᱜ-ᱟ
ᱦᱮᱸ
ᱥᱮ ᱟᱵᱮᱱ ᱱᱚᱣᱟ ᱵᱟᱨᱮᱛᱮ ᱡᱟᱦᱟᱸᱱᱟᱜ ᱠᱟᱛᱷᱟ ᱵᱮᱱ ᱞᱟᱹᱭᱟ ᱥᱮ ᱠᱟᱹᱴᱤᱡ ᱵᱮᱱ ᱞᱟᱹᱭ ᱟᱸᱡᱚᱢ ᱞᱮᱠᱷᱟᱡ ᱞᱟᱹᱭ ᱟᱸᱡᱚᱢ ᱞᱮᱠᱷᱟᱡ ᱵᱮᱱ ᱵᱷᱟᱹᱜᱤ ᱦᱩᱭ ᱠᱚᱜ-ᱟ ᱵᱚᱞᱮ ᱪᱤᱠᱟᱹᱛᱮ ᱟᱵᱚ ᱥᱟᱱᱛᱟᱲ ᱠᱚᱲᱟ ᱡᱮ ᱟᱵᱚ ᱦᱚᱲ ᱦᱚᱯᱚᱱ ᱪᱮᱠᱟᱛᱮ ᱵᱟᱵᱚᱱ ᱯᱟᱲᱦᱟᱜ-ᱟ
ᱟᱪᱪᱷᱟ ᱟᱪᱪᱷᱟ ᱟᱹᱞᱤᱧ ᱞᱟᱹᱭ ᱮᱫᱟ ᱧᱮᱞ ᱵᱮᱱ ᱥᱟᱱᱟᱢᱟᱜ ᱠᱟᱹᱢᱤ ᱨᱮᱜᱮ ᱟᱱᱟᱴ ᱮᱴᱠᱮᱴᱚᱬᱮ ᱫᱚ ᱛᱟᱦᱮᱸᱱᱟ ᱡᱩᱫᱤ ᱢᱚᱱᱮᱨᱮ ᱠᱩᱨᱩᱢᱩᱴᱩ ᱢᱮᱱᱟᱜ ᱠᱷᱟᱱ
ᱦᱮᱸ
ᱛᱟᱛᱮ ᱚᱱᱟ ᱫᱚ ᱚᱞᱚᱜ ᱯᱟᱲᱦᱟᱣ ᱢᱮ ᱟᱨ ᱡᱟᱦᱟᱱᱟᱜ ᱜᱮ ᱢᱮᱱ ᱨᱳᱰ ᱞᱟᱭᱤᱱ ᱨᱮ ᱡᱩᱫᱤ ᱛᱟᱦᱮᱸᱱ ᱠᱷᱟᱱ ᱠᱷᱮᱞᱳᱰ ᱤᱫᱤ ᱠᱟᱛᱮ ᱮᱢ ᱢᱚᱱᱮᱨᱮ ᱛᱟᱦᱮᱸᱱ ᱠᱷᱟᱱ ᱚᱵᱚᱥᱥᱳᱭ ᱥᱟᱨᱫᱟ ᱵᱟᱹᱱᱩᱜ-ᱟ ᱟᱫᱚ ᱢᱮᱱᱠᱷᱟᱱ ᱟᱹᱞᱤᱧ ᱫᱚᱞᱤᱧ ᱟᱹᱞᱤᱧ ᱫᱚ ᱢᱚᱱᱮᱞᱤᱧᱮᱫ-ᱟ ᱟᱹᱪᱩᱨ ᱟᱠᱟᱫ ᱛᱟᱹᱞᱤᱧᱟ ᱢᱮᱱᱫᱚ ᱪᱟᱥ ᱵᱟᱥ ᱥᱮᱫ ᱵᱟᱹᱲᱛᱤᱞᱤᱧ ᱢᱚᱱᱚᱡᱳᱜᱽ ᱟᱠᱟᱫᱟ ᱚᱱᱠᱟ ᱫᱚ ᱱᱚᱣᱟ ᱞᱟᱹᱭᱤᱱ ᱨᱮᱜᱮ ᱢᱮᱱᱟᱜ ᱞᱤᱧᱟ ᱠᱟᱹᱴᱤᱡ ᱠᱷᱚᱱᱜᱮ ᱟᱹᱞᱤᱧ ᱫᱚ ᱱᱚᱣᱟ ᱪᱟᱥᱵᱟᱥ ᱫᱚᱢᱮ ᱜᱮᱞᱤᱧ ᱠᱩᱥᱤᱭᱟᱜ-ᱟ
ᱚ ᱟᱪᱪᱷᱟ
ᱚᱝᱠᱟ ᱵᱮᱯᱟᱨ ᱢᱮᱱᱠᱷᱟᱱ ᱦᱮᱸ
ᱞᱟᱹᱭᱵᱮᱱ
ᱢᱮᱱᱫᱟᱞᱤᱧ ᱡᱮ ᱥᱩᱫᱷᱩ ᱛᱮ ᱱᱚᱜ-ᱚᱭ ᱡᱟᱛᱮ ᱦᱤᱥᱟᱹᱵ ᱱᱤᱠᱟᱹᱥ ᱠᱚ ᱠᱟᱹᱴᱤᱡ ᱵᱮᱥ ᱧᱚᱜ ᱞᱤᱧ ᱵᱟᱰᱟᱭ ᱞᱟᱹᱜᱤᱫ ᱛᱮᱜᱮ ᱚᱞᱚᱜ ᱡᱤᱭᱚᱱ ᱫᱚ ᱠᱟᱹᱴᱤᱡ ᱞᱤᱧ ᱥᱟᱵ ᱠᱮᱫᱟ
ᱦᱚᱸ ᱦᱳᱭ ᱦᱳᱭ ᱡᱟᱛᱮ ᱦᱟᱯᱮᱱ ᱫᱤᱱ ᱨᱮ ᱡᱟᱛᱮ ᱟᱵᱮᱱ ᱡᱟᱛᱮ ᱚᱠᱚᱭ ᱵᱟᱠᱚ ᱛᱳᱜ ᱫᱟᱲᱮ ᱟᱵᱤᱱ ᱥᱮ ᱵᱟᱠᱚ ᱮᱲᱮ ᱫᱟᱲᱮ
ᱴᱷᱤᱠ ᱴᱷᱤᱠ ᱴᱷᱤᱠ ᱚᱱᱟ ᱵᱟᱠᱷᱨᱟ ᱜᱮ
ᱦᱩᱸ
ᱚᱠᱟ ᱵᱮᱯᱟᱨ